ᱞᱳ ᱦᱮᱞᱳᱣ ᱦᱮᱞᱳᱣ ᱦᱮᱞᱳ
ᱦᱩᱸ ᱟᱸᱡᱚᱢᱚᱜ ᱠᱟᱱᱟ
ᱦᱳᱭ
ᱟᱸᱡᱚᱢᱚᱜ ᱠᱟᱱ ᱪᱮᱫ ᱠᱚᱢ ᱪᱤᱠᱟᱹ ᱵᱟᱲᱟᱭ ᱫᱟ ᱦᱮᱞᱳ
ᱦᱮᱸ ᱮᱢᱚᱜ ᱠᱟᱱᱟ ᱴᱟᱣᱟᱨ ᱜᱮ ᱰᱤᱥᱴᱟᱵᱚᱜ ᱠᱟᱱ ᱛᱟᱢᱟ
ᱦᱳ ᱝᱛᱚ ᱟᱸᱡᱚᱢᱚᱜ ᱠᱟᱱᱟ
ᱦᱳᱭ ᱦᱳᱭ ᱴᱷᱤᱠ ᱜᱮᱭᱟ ᱱᱮᱛᱚᱜ ᱟᱡᱚᱢᱚᱸᱜ ᱠᱟᱱᱟ
ᱛᱟᱯᱚᱨ ᱪᱮᱫ ᱞᱮᱠᱟ ᱢᱮᱱᱟᱢᱟ
ᱱᱟᱯᱟᱭ ᱜᱮ
ᱪᱮᱫ ᱞᱮᱠᱟ ᱢᱮᱱᱟᱢᱟ?
ᱟᱢ ᱜᱚᱜᱚ ᱞᱮᱠᱟ᱾
ᱦᱮᱸ ᱱᱟᱯᱟᱭ ᱜᱮ ᱛᱟᱯᱚᱨ ᱪᱮᱫ ᱠᱚᱢ ᱪᱤᱠᱟᱹ ᱵᱟᱲᱟᱭ ᱫᱟ?
ᱚᱲᱟᱜ ᱠᱚᱨᱮᱜᱮ ᱾ ᱟᱢ ᱫᱚ
ᱤᱧᱦᱚᱸ ᱚᱲᱟᱜ ᱠᱚᱨᱮ ᱜᱮ ᱡᱚᱢ ᱵᱟᱲᱟ ᱠᱚ ᱦᱩᱭᱱᱟ? ᱡᱚᱢ ᱠᱚ ᱦᱩᱭᱱᱟ? ᱦᱮᱞᱳ ᱦᱮᱞᱳ ᱡᱚᱢ ᱵᱟᱲᱟ ᱠᱚ ᱦᱩᱭᱱᱟ
ᱦᱮᱸ ᱟᱸᱡᱚᱢᱚᱜ ᱠᱟᱱᱛᱮ ᱟᱨᱤᱭᱟ ᱟᱨᱤᱭᱟ
ᱢᱟ ᱟᱫᱚ ᱮᱦᱚᱵ ᱛᱟᱞᱟᱜ ᱢᱮ
ᱚ ᱞᱟᱹᱭᱫᱟᱹᱧ ᱛᱟᱦᱚᱞᱮ ᱢᱤᱫᱴᱟᱝ ᱜᱟᱞᱢᱟᱨᱟᱣ ᱫᱟᱞᱟᱝ ᱛᱟᱦᱟᱞᱮ ᱱᱤᱛ ᱚᱠᱛᱚ ᱨᱮ ᱟ ᱥᱟᱱᱛᱟᱲ ᱥᱚᱢᱟᱡᱽ ᱨᱮ ᱩᱻ ᱡᱮᱞᱮᱠᱟ ᱧᱮᱞᱚᱜᱚᱜ ᱠᱟᱱᱟ ᱡᱮ ᱟᱹᱰᱤ ᱜᱟᱱ ᱦᱚᱲᱜᱮ ᱦᱟᱺᱰᱤ ᱯᱟᱹᱣᱨᱟᱹ ᱛᱮᱠᱚ ᱧᱩ ᱵᱩᱞᱟᱹᱜ ᱠᱟᱱᱟ ᱱᱚᱣᱟ ᱛᱤᱱᱟᱹᱜ ᱜᱟᱱ ᱟᱸᱻ ᱵᱩᱜᱤᱭᱟ, ᱵᱩᱜᱤ ᱫᱤᱜ ᱞᱮ ᱢᱮ ᱟᱨ ᱵᱟᱹᱲᱤᱡ ᱫᱤᱜ ᱞᱟᱹᱭ ᱢᱮ᱾
ᱟᱪᱪᱷᱟ ᱟᱹᱰᱤ ᱱᱟᱯᱟᱭ ᱜᱮᱢ ᱞᱟᱹᱭ ᱠᱮᱫ ᱛᱟᱞᱟᱝ-ᱟ᱾ ᱟᱫᱚ ᱦᱟᱺᱰᱤ ᱫᱚ ᱥᱟᱹᱨᱤᱜᱮ ᱟᱹᱰᱤ ᱱᱟᱯᱟᱭ ᱡᱤᱱᱤᱥ ᱠᱟᱱ ᱜᱮᱭᱟ, ᱱᱚᱣᱟ ᱫᱚ ᱟᱵᱚᱱᱟᱜ ᱥᱮᱨᱣᱟ ᱨᱮᱭᱟᱜ ᱚᱱᱮ ᱯᱷᱮᱰᱟᱛ ᱠᱷᱚᱱ ᱢᱩᱪᱟᱹᱫ ᱫᱷᱟᱹᱨᱤᱡ ᱜᱚᱴᱟᱜᱮ ᱞᱟᱜᱟᱜ ᱛᱟᱵᱚᱱᱟ ᱠᱷᱟᱱ᱾ ᱚᱱᱟ ᱛᱮ ᱫᱚ ᱱᱚᱣᱟ ᱫᱚ ᱟᱹᱰᱤ ᱫᱟᱢᱟᱱ ᱡᱤᱱᱤᱥ ᱠᱟᱱ ᱛᱟᱵᱚᱱᱟ᱾ ᱟᱫᱚ ᱱᱚᱝᱠᱟ ᱡᱩᱫᱤ ᱥᱟᱭᱮᱱᱥ ᱞᱮᱠᱟᱛᱮ ᱟᱵᱚ ᱨᱚᱲ ᱟᱵᱚᱱ ᱢᱮᱱᱠᱷᱟᱱ ᱱᱚᱣᱟ ᱠᱚ ᱞᱟᱹᱭ ᱠᱟᱫᱟ ᱠᱚ ᱱᱚᱣᱟ ᱫᱚ ᱚᱱᱟ ᱨᱟᱱ ᱞᱮᱠᱟᱱ ᱡᱤᱱᱤᱥ ᱠᱟᱱᱟ ᱱᱟᱝ᱾ ᱟᱫᱚ ᱱᱚᱣᱟ ᱫᱚ ᱵᱮᱵᱚᱦᱟᱨ ᱪᱮᱛᱟᱱᱮ ᱱᱩᱨᱵᱷᱚᱨᱨᱟᱭ ᱠᱷᱟᱱ ᱟᱫᱚ ᱦᱚᱸᱜᱼᱚᱭ ᱡᱮ ᱦᱟᱺᱰᱤ ᱠᱚ ᱪᱮᱫ ᱠᱚ ᱵᱮᱵᱚᱦᱟᱨ
ᱦᱩᱸ ᱞᱟᱹᱭ ᱵᱤᱱ, ᱦᱚᱸᱜ ᱡᱮ ᱞᱟᱹᱭ ᱠᱮᱫᱟᱵᱤᱱ ᱡᱮ ᱨᱟᱱ ᱞᱮᱠᱟ ᱱᱚᱣᱟ ᱫᱚᱭ ᱠᱟᱹᱢᱤᱭᱟ᱾ ᱛᱚ ᱱᱤᱛᱚᱜ ᱥᱟᱱᱛᱟᱲ ᱥᱟᱶᱛᱟ ᱨᱮ ᱛᱟᱦᱚᱞᱮ ᱪᱮᱫᱟᱜ ᱚ ᱱᱚᱣᱟ ᱛᱮᱜ ᱧᱩ ᱠᱟᱛᱮᱜ ᱜᱮ ᱟᱹᱰᱤ ᱜᱟᱱ ᱠᱚ ᱵᱩᱞᱟᱹᱜ ᱠᱟᱱᱟ᱾ ᱦᱮᱞᱳ ᱵᱟᱝ ᱟᱸᱡᱚᱢᱚᱜ ᱠᱟᱱᱟ, ᱟᱸᱡᱚᱢᱚᱜ ᱠᱟᱱᱟ ᱥᱮ ᱵᱟᱝ? ᱦᱮᱞᱳ
ᱦᱮᱞᱳ ᱦᱮᱞᱳ ᱟᱸᱡᱚᱢ ᱮᱫᱟ ᱤᱧᱟᱹᱜ ᱨᱚᱲ?
ᱚ ᱚᱱᱟᱜᱤᱧ ᱞᱟᱹᱭ ᱛᱟᱦᱮᱸᱜ, ᱡᱮ ᱛᱟᱦ ᱛᱟᱦᱚᱞᱮ ᱥᱟᱱᱛᱟᱲ ᱥᱟᱶᱛᱟ ᱪᱮᱫᱟᱜ ᱱᱤᱛᱚᱜ ᱚᱠᱛᱚ ᱨᱮ ᱵᱟᱹᱲᱤᱡᱚᱜ ᱠᱟᱱᱟ?
ᱦᱳᱭ ᱟᱫᱚ ᱠᱷᱟᱱ ᱱᱚᱣᱟᱜᱤᱧ ᱞᱟᱹᱭᱟ ᱟᱫᱚ ᱱᱚᱜᱼᱚᱭ ᱡᱮ ᱧᱩᱢ ᱞᱟᱹᱭ ᱠᱮᱫᱟ᱾ ᱟᱨ ᱱᱚᱣᱟ ᱫᱚ ᱦᱟᱸᱜ ᱧᱩ ᱨᱮᱭᱟᱜ ᱰᱤᱯᱷᱟᱨᱮᱱᱥ ᱠᱷᱟᱹᱛᱤᱨ ᱛᱮ ᱚᱠᱚᱭ ᱫᱚ ᱠᱟᱹᱴᱤᱡ ᱵᱮᱥᱤ ᱠᱚ ᱧᱩᱭᱮᱫ ᱛᱟᱵᱚᱱᱟ᱾ ᱵᱟᱝ ᱵᱩᱡᱽ ᱠᱟᱛᱮ ᱜᱮ ᱥᱮ ᱱᱤᱭᱟᱹ ᱛᱮ ᱚᱱᱠᱟᱜ ᱠᱟᱱᱟ ᱦᱟᱸᱜ
ᱚ ᱟᱪᱪᱷᱟ ᱟᱹᱰᱤ ᱱᱟᱯᱟᱭ, ᱡᱮ ᱡᱟᱹᱥᱛᱤ ᱠᱟᱭᱛᱮ ᱧᱩᱭᱮᱫ ᱛᱮ ᱚᱱᱟ ᱛᱮ ᱚᱦ ᱟᱹᱰᱤ ᱜᱟᱱ ᱵᱮ ᱵᱟᱹᱲᱤᱡ ᱥᱮᱫ ᱢᱚᱦᱰᱟᱜ ᱠᱟᱱᱟ᱾ ᱛᱚ ᱱᱤᱛᱚᱜ ᱧᱮᱞᱚᱜᱚᱜ ᱠᱟᱱᱟ ᱡᱮ ᱥᱩᱫᱩ ᱦᱮᱸᱜᱻ ᱵᱚᱭᱚᱥ ᱠᱚ ᱫᱚ ᱵᱟᱝ ᱟᱹᱰᱤ ᱠᱟᱹᱴᱤᱡ ᱩᱢᱮᱨᱟᱱ ᱜᱤᱫᱽᱨᱟᱹ ᱠᱚᱦᱚᱸ ᱠᱚ ᱧᱩᱭᱮᱫᱟ᱾ ᱱᱚᱣᱟ ᱪᱮᱛᱟᱱ ᱨᱮ ᱢᱤᱫ ᱵᱟᱨ ᱠᱟᱛᱷᱟ
ᱦᱳᱭ ᱟᱫᱚ ᱦᱚᱜ ᱚᱚᱭ ᱡᱮ ᱠᱟᱹᱴᱤᱡ ᱩᱢᱮᱨᱟᱱ ᱠᱚᱦᱚᱸ ᱠᱚ ᱧᱩᱭ ᱫᱟ ᱠᱚ ᱠᱟᱨᱚᱱ ᱱᱩᱠᱩᱣᱟᱜ ᱫᱚ ᱯᱳᱞᱞᱟᱹ ᱠᱟᱛᱮ ᱞᱟᱹᱭ ᱞᱮᱠᱷᱟᱱ ᱫᱚ ᱱᱚᱝᱠᱟ ᱢᱮᱱ ᱜᱟᱱᱚᱜᱼᱟ᱾ ᱩᱱᱠᱩ ᱫᱚ ᱵᱩᱫᱽ ᱟᱹᱠᱤᱞ ᱜᱮᱭᱟᱱ ᱛᱮ ᱠᱷᱟᱴᱚ ᱧᱚᱜ ᱟᱠᱟᱱᱟ ᱠᱚ᱾ ᱦᱮᱸᱥᱮ ᱥᱤᱠᱷᱱᱟᱹᱛ ᱵᱟᱹᱱᱩᱜ ᱟᱱᱟᱝ ᱱᱚᱣᱟ ᱪᱮᱫ ᱞᱮᱠᱟ ᱧᱩ ᱦᱩᱭᱩᱜᱼᱟ? ᱛᱤᱱᱟᱹᱜ ᱱᱟᱯᱟᱭ ᱯᱟᱭᱟ ᱵᱟᱹᱲᱤᱡᱼᱟ ᱚᱱᱟ ᱠᱚ ᱵᱟᱲᱟᱭ ᱵᱟᱹᱱᱩᱜ ᱟᱠᱟᱫᱟ ᱟᱡᱷᱩᱲᱟᱹᱠᱚ ᱧᱩᱭᱮᱫ ᱛᱟᱵᱚᱱᱟ᱾ ᱡᱟᱦᱟᱸ ᱡᱮᱱᱚ ᱩᱱᱠᱩ ᱫᱚ ᱟᱞᱮ ᱠᱚ ᱧᱩ ᱵᱚᱞ ᱠᱚᱚᱜ ᱠᱟᱱᱟ ᱠᱚ᱾ ᱟᱨ ᱜᱚᱴᱟ ᱠᱚ ᱫᱟᱲᱟ ᱵᱟᱲᱟ ᱡᱚᱝ ᱠᱟᱱᱟ᱾ ᱚᱱᱟ ᱚᱱᱟᱛᱮᱫ ᱱᱚᱣᱟ ᱨᱮᱱᱟᱜ ᱵᱩᱡᱷᱟᱹᱣ ᱦᱚᱸ ᱫᱚᱨᱠᱟᱨᱟ ᱥᱤᱠᱷᱱᱟᱹᱛ ᱦᱚᱸ ᱫᱚᱨᱠᱟᱨᱟ ᱛᱚᱵᱮ ᱵᱮ ᱚᱱᱟ ᱧᱩ ᱨᱮᱱᱟᱜ ᱢᱤᱫᱴᱮᱱ ᱞᱤᱢᱤᱴᱮᱥᱚᱱ ᱵᱚᱱ ᱵᱩᱡᱷᱟᱹᱣ ᱫᱟᱲᱮᱭᱟᱜᱼᱟ᱾
ᱮᱠᱟᱞᱻ ᱮᱠᱟᱞᱻ ᱮᱠᱟᱞᱻ, ᱥᱟᱨᱤ ᱠᱮᱫᱟ ᱱᱚᱣᱟ ᱟᱹᱰᱤ ᱪᱮᱦᱨᱟᱢ ᱧᱮᱞ ᱠᱮᱫᱟ ᱡᱮ ᱱᱤᱛ ᱚᱠᱛᱚ ᱨᱮ ᱥᱤᱠᱷᱱᱟᱹᱛ ᱮᱱᱠᱷᱟᱱ ᱱᱚᱣᱟ ᱨᱮᱱᱟᱜ ᱟᱵᱚ ᱵᱷᱩᱞ ᱵᱚᱱ ᱵᱮᱵᱚ ᱦᱟᱨᱮᱫ ᱛᱮ ᱚᱱᱟᱛᱮ ᱱᱚᱜ ᱱᱚᱝᱠᱟ ᱠᱚ ᱧᱩᱭᱮᱫᱫᱟ ᱱᱤᱛ ᱚᱠᱛᱚ ᱨᱮᱱ ᱡᱩᱣᱟᱹᱱ ᱠᱚ᱾ ᱥᱮ ᱠᱟᱹᱴᱤᱡ ᱜᱤᱫᱽᱨᱟᱹ ᱠᱚ ᱛᱚ ᱟᱨᱦᱚᱸ ᱧᱮᱞᱚᱜᱚᱜ ᱠᱟᱱᱟ ᱡᱮ
ᱥᱟᱱᱛᱟᱲ ᱥᱟᱶᱛᱟ ᱨᱮ ᱱᱚᱣᱟ ᱦᱟᱸᱜ ᱥᱟᱱᱛᱟᱲ ᱥᱟᱶᱛᱟ ᱨᱮᱱᱟᱜ ᱡᱟᱦᱟᱸ ᱟᱹᱱ ᱟᱹᱨᱤ ᱠᱚ ᱱᱤᱛᱚᱜ ᱚᱱᱟ ᱟᱹᱱ ᱟᱹᱨᱤ ᱠᱚ ᱡᱷᱚᱛᱚ ᱟᱫ ᱪᱟᱵᱟᱜ ᱠᱟᱱᱟ ᱡᱟᱦᱟᱸ ᱫᱚ ᱵᱤᱦᱟᱹ ᱵᱟᱯᱞᱟ ᱠᱚᱨᱮ ᱡᱮ ᱴᱟᱢᱟᱠ ᱛᱩᱢᱫᱟᱜ ᱵᱟᱝ ᱠᱟᱛ ᱛᱮ ᱰᱤᱡᱮ ᱵᱚᱠᱥ ᱟᱛᱮᱜ ᱠᱚ ᱮᱱᱮᱡ ᱠᱟᱱᱟ ᱱᱚᱣᱟ ᱵᱟᱵᱚᱫ ᱟᱢᱟᱜ ᱪᱮᱫ ᱩᱭᱦᱟᱹᱨ
ᱦᱳᱭ ᱱᱚᱣᱟ ᱫᱚ ᱟᱹᱰᱤᱜᱟᱱ ᱡᱟᱭᱜᱟᱟᱨ ᱨᱮ ᱧᱮᱞ ᱠᱟᱱᱟᱱ ᱜᱮᱭᱟ᱾ ᱟᱫᱚ ᱦᱚᱜᱼᱚᱭ ᱡᱮ ᱵᱤᱦᱟᱹ ᱵᱟᱞᱟ ᱠᱚᱨᱮ ᱢᱟᱭᱤᱠ ᱵᱚᱠᱥ ᱠᱚᱵᱚᱱ ᱟᱹᱜᱩᱭ ᱫᱟᱵᱚᱱ ᱱᱚᱣᱟ ᱛᱚ ᱟᱯᱟᱱ ᱟᱹᱯᱤᱱ ᱦᱚᱲ ᱜᱮ ᱠᱟᱱ ᱛᱟᱵᱚᱱᱟ ᱠᱚ᱾ ᱡᱟᱦᱟᱸ ᱠᱚᱨᱮ ᱵᱚᱱ ᱧᱮᱞᱞᱟᱵᱚᱱ ᱚᱱᱟ ᱠᱚᱨᱮᱱ ᱦᱚᱲᱢᱚᱱ ᱞᱟᱹᱭ ᱟᱠᱚᱢᱟ᱾ ᱥᱮ ᱡᱟᱦᱟᱸ ᱨᱮ ᱦᱳᱭᱳᱜ ᱠᱟᱱᱟ ᱡᱟᱦᱟᱸᱭᱟᱜ ᱢᱟᱺᱡᱷᱤ ᱟᱣᱛᱟᱟᱨ ᱨᱮ ᱦᱩᱭᱩᱜᱳᱜ ᱠᱟᱱᱟ ᱩᱱᱤ ᱢᱟᱺᱡᱷᱤ ᱦᱟᱲᱟᱢ ᱥᱮ ᱩᱱᱠᱩᱨᱮᱱ ᱜᱩᱱᱤ ᱜᱩᱨᱤᱵ ᱦᱚᱲ ᱠᱚᱦᱚ ᱞᱟᱹᱭ ᱟᱠ ᱢᱟᱵᱟᱱ ᱩᱱᱠᱩ ᱢᱟᱹᱞᱤᱠ ᱠᱚᱵᱚᱱ ᱞᱟᱹᱭᱟᱠᱚ ᱢᱟᱵᱚᱱ᱾
ᱡᱟᱦᱟᱸ ᱡᱟᱭᱜᱟ ᱨᱮ ᱥᱮᱲᱮ ᱠᱟᱱᱟ ᱩᱱᱠᱩ ᱦᱚᱲ ᱠᱚᱵᱚᱱ ᱞᱟᱹᱭᱟᱠᱚ ᱢᱟ ᱠᱟᱨᱚᱱ ᱪᱮᱫᱟᱜ ᱠᱚ ᱠᱚᱨᱟᱣ ᱦᱚᱪᱚᱭ ᱮᱫᱟ ᱟᱵᱚ ᱱᱟᱜ ᱾ ᱥᱟᱶᱛᱟ ᱥᱚᱢᱟᱡ ᱨᱮ ᱢᱟ ᱢᱟᱭᱤᱠ ᱵᱚᱠᱥ ᱦᱚᱸ ᱪᱚᱞ ᱵᱟᱹᱷᱱᱩᱜ ᱠᱟᱫᱟ ᱾ ᱥᱮ ᱟᱫᱚ ᱚᱱᱟᱛᱮ ᱨᱮ ᱟᱵᱚ ᱱᱟᱜ ᱾ ᱡᱟᱦᱟᱸ ᱥᱚᱢᱟᱡ ᱢᱮᱱᱟᱜ ᱟᱠᱟᱫᱟ ᱱᱚᱣᱟ ᱨᱮ ᱵᱟᱹᱲᱤᱡ ᱯᱨᱚᱵᱷᱟᱵᱽ ᱦᱩᱭᱩᱜ ᱠᱟᱱᱟ ᱦᱮᱸᱥᱮ ᱾ ᱵᱟᱹᱲᱤᱡ ᱯᱚᱨᱚᱵᱽ ᱵᱚᱱ ᱧᱩᱨᱚᱜ ᱠᱟᱱᱟ ᱦᱮᱸᱥᱮ ᱾ ᱱᱚᱣᱟ ᱠᱚ ᱪᱮᱫ ᱞᱮᱠᱟ ᱠᱟᱛᱮᱜ ᱢᱮᱛᱟ ᱠᱚᱭᱟ ᱵᱚᱱ ᱵᱩᱡᱷᱟᱹᱣ ᱠᱚᱢᱟ ᱵᱚᱱ ᱾ ᱱᱚᱝᱠᱟ ᱟᱞᱚ ᱦᱳᱭᱳᱜ ᱢᱟ ᱱᱚᱣᱟ ᱛᱮᱫᱚ ᱟᱵᱚ ᱱᱟᱜ ᱾ ᱵᱟᱹᱲᱤᱡ ᱚᱨᱥᱚᱝ ᱱᱚᱣᱟ ᱠᱚ ᱥᱚᱦᱚᱨ ᱥᱮᱴᱮᱨᱚᱜ ᱠᱟᱱᱟ ᱱᱚᱣᱟ ᱠᱷᱚᱱ ᱵᱟᱦᱟᱨᱮ ᱠᱚ ᱛᱟᱦᱮᱱ ᱛᱟᱵᱚᱱ ᱢᱟ ᱾ ᱥᱮ ᱱᱟᱯᱟᱭ ᱡᱟᱦᱟᱸ ᱱᱟᱯᱟᱭᱟ ᱾ ᱱᱟᱯᱟᱭ ᱜᱮᱸᱭᱟ ᱚᱱᱟ ᱵᱚᱱ ᱚᱱᱟ ᱦᱚᱨ ᱥᱮᱫ ᱵᱚᱱ ᱪᱟᱞᱟᱜ ᱢᱟ ᱾
ᱮᱠᱫᱚᱢ ᱮᱠᱟᱞ ᱟᱹᱰᱤ ᱟᱹᱰᱤ ᱱᱟᱯᱟᱭ ᱡᱮ ᱾ ᱫᱚᱦᱚ ᱠᱮᱫᱟ ᱾ ᱡᱮ ᱱᱚᱣᱟ ᱫᱚ ᱢᱤᱫ ᱴᱮᱱ ᱵᱟᱹᱲᱤᱡ ᱾ ᱤᱯᱷᱮᱠᱴ ᱧᱩᱨᱩᱜ ᱠᱟᱱᱟ ᱥᱟᱱᱛᱟᱲ ᱥᱟᱶᱛᱟ ᱨᱮ ᱡᱮ ᱮᱸ ᱰᱤᱡᱮ ᱪᱷᱟᱯᱚᱞ ᱮᱱᱮᱡ ᱛᱮᱫᱚ ᱥᱟᱱᱛᱟᱲ ᱥᱟᱶᱛᱟ ᱟᱨᱚ ᱞᱟᱛᱟᱨ ᱥᱮᱫᱜ ᱜᱮ ᱪᱟᱞᱟᱜ ᱠᱟᱱ ᱞᱮᱠᱟ ᱢᱚᱱᱮᱜ ᱠᱟᱱᱟ᱾
ᱛᱚ ᱟᱨ ᱢᱤᱫᱴᱮᱱ ᱱᱤᱛᱳᱜ ᱧᱮᱞᱚᱜ ᱠᱟᱱᱟ ᱡᱮᱻ ᱾ ᱟᱨᱦᱚᱸᱻ ᱱᱤᱛ ᱚᱠᱛᱮ ᱨᱮ ᱵᱟᱸᱦᱟ ᱾ ᱵᱟᱸᱦᱟ ᱢᱟᱜ ᱢᱚᱬᱮ ᱠᱚᱨᱮ ᱾ ᱦᱮᱸ ᱚᱱᱟ ᱠᱚᱨᱮᱦᱚ ᱱᱟᱜ ᱼᱟ ᱾ ᱥᱚᱴᱷᱤᱠ ᱢᱚᱛᱚ ᱵᱟᱝ ᱢᱟᱱᱟᱜ ᱠᱟᱱᱟ ᱾ ᱫᱚ ᱟᱯᱮ ᱟᱯᱮᱥᱮᱫ ᱪᱮᱫ ᱞᱮᱠᱟ ᱢᱟᱱᱟᱣ ᱠᱟᱱᱟ ᱱᱚᱣᱟ?
ᱟᱞᱮ ᱥᱮᱫ ᱢᱟ ᱱᱚᱣᱟ ᱡᱟᱦᱟᱸ ᱵᱟᱸᱦᱟ ᱯᱚᱨᱚᱵᱽ ᱠᱚ ᱢᱮᱱᱟᱜ ᱠᱟᱫᱟ ᱟᱹᱰᱤ ᱠᱟᱡᱟᱠ ᱛᱮᱜᱮ ᱢᱟᱱᱟᱜ ᱠᱟᱱᱟ ᱾ ᱪᱮᱫᱟᱜ ᱥᱮ ᱾ ᱦᱚᱜᱼᱚᱭ ᱡᱮ ᱵᱟᱸᱦᱟ ᱠᱚ ᱱᱟᱣᱟ ᱪᱟᱸᱫᱳ ᱥᱮᱨᱢᱟ ᱥᱮᱴᱮᱨᱚᱜ ᱾ ᱩᱱ ᱫᱚᱠᱚ ᱵᱟᱸᱦᱟᱜ ᱠᱟᱱᱟ ᱚᱱᱟ ᱞᱮᱠᱟᱛᱮ ᱱᱟᱣᱟ ᱵᱟᱸᱦᱟ ᱱᱟᱣᱟ ᱜᱮᱞᱮ ᱠᱚ ᱾ ᱟᱛᱟᱝ ᱫᱟᱨᱟᱢ ᱞᱟᱹᱜᱤᱫ ᱛᱮ ᱚᱱᱟ ᱜᱚᱸᱥᱟᱭ ᱠᱚ ᱴᱷᱮᱱ ᱾
ᱵᱟᱸᱦᱟ ᱞᱮᱠᱟᱛᱮ ᱵᱟᱸᱦᱟ ᱵᱚᱸᱜᱟ ᱠᱚᱨᱟᱣ ᱦᱩᱭᱩᱜ ᱠᱟᱱᱟ ᱾ ᱦᱮᱸᱥᱮ ᱟᱨ ᱚᱱᱟ ᱥᱟᱶ ᱛᱮ ᱢᱟᱜ ᱢᱚᱬᱮ ᱦᱚᱸ ᱢᱮᱱᱟᱜ ᱠᱟᱫᱟ ᱾ ᱚᱱᱟ ᱦᱚᱸ ᱡᱚᱠᱷᱚᱱ ᱚᱱᱟ ᱚᱠᱛᱚ ᱥᱮᱴᱮᱨᱚᱜ ᱠᱟᱱᱟ ᱩᱱ ᱦᱚᱸ ᱚᱸᱰᱮ ᱾ ᱢᱟᱜ ᱢᱚᱲᱮ ᱥᱚᱯᱚᱲᱚᱫ ᱫᱚ ᱦᱩᱭᱩᱜ ᱠᱟᱱᱟ ᱤᱱᱠᱟᱹ ᱦᱟᱸᱜ ᱟᱞ ᱥᱮᱫ ᱫᱚ ᱟᱯᱮ ᱥᱮᱫ ᱫᱚ ᱚᱠᱟᱞᱮᱠᱟ ᱾
ᱫᱚᱠᱟᱱ ᱠᱟᱱᱟ
ᱟᱞᱮ ᱥᱮᱫ ᱢᱟ ᱵᱟᱦᱟ ᱵᱚᱸ ᱵᱟᱠᱚ ᱵᱚᱸᱜᱟᱜ ᱠᱟᱱᱟ ᱟᱨ ᱾ ᱥᱚᱴᱷᱤᱠ ᱢᱚᱛᱚ ᱾ ᱢᱟᱱᱟᱣ ᱦᱚᱸ ᱵᱟᱠᱚ ᱢᱟᱱᱟᱣᱫᱟ ᱡᱟᱦᱟᱸ ᱢᱟᱜ ᱢᱚᱬᱮ ᱫᱚ ᱡᱟᱦᱟᱸ ᱾
ᱚᱱᱟ
ᱯᱮ ᱫᱤᱱ ᱨᱮᱱᱟᱜ ᱚᱱᱟ ᱵᱟᱨ ᱫᱤᱱ ᱛᱮᱠᱚ ᱢᱟᱱᱟᱣ ᱮᱫᱟ ᱵᱟᱦᱟ ᱯᱚᱨᱚᱵᱽ ᱢᱟ ᱚᱱᱟ ᱴᱷᱤᱠᱟᱹᱱ ᱵᱟᱹᱱᱩᱜᱼᱟ ᱾ ᱛᱚ ᱟᱨ ᱢᱤᱫ ᱴᱮᱱ ᱾ ᱱᱤᱛ ᱚᱠᱛᱚ ᱨᱮ ᱡᱟᱦᱟᱸ ᱞᱮᱠᱟ ᱧᱮᱞᱚᱜ ᱠᱟᱱᱟ ᱡᱮ ᱾ ᱟᱵᱚ ᱨᱮᱱ ᱢᱟᱱᱮ ᱾
ᱦᱮᱸ
ᱜᱤᱫᱽᱨᱟᱹ ᱠᱚ ᱜᱮ ᱚᱞᱚᱜ ᱯᱟᱲᱦᱟᱣ ᱠᱷᱚᱱ ᱠᱚ ᱪᱷᱟᱲᱟᱜ ᱠᱟᱱᱟ ᱾ ᱥᱮ ᱚᱞᱚᱜ ᱯᱟᱲᱦᱟᱜ ᱠᱟᱹᱴᱤᱡ ᱩᱢᱮᱨ ᱨᱮ ᱵᱟ ᱾ ᱵᱷᱟᱹᱜᱤᱭᱮᱫᱟ ᱱᱚᱣᱟ ᱨᱮᱱᱟᱜ ᱟᱢᱟᱜ ᱪᱮᱫ ᱩᱭᱦᱟᱹᱨ ᱵᱷᱟᱵᱽᱱᱟ ᱾
ᱦᱳᱭ ᱟᱫᱚ ᱠᱷᱟᱱ ᱱᱚᱣᱟ ᱫᱚ ᱟᱹᱰᱤ ᱱᱟᱯᱟᱭ ᱠᱟᱛᱷᱟᱢ ᱞᱟᱹᱭ ᱠᱟᱫ ᱛᱟᱞᱟᱝ ᱟ ᱾ ᱟᱪ ᱥᱮ ᱟᱨ ᱩᱱᱠᱩ ᱠᱟᱹᱴᱤᱡ ᱠᱟᱹᱴᱤᱡ ᱡᱟᱦᱟᱸ ᱢᱟᱹᱭ ᱵᱟᱵᱩ ᱛᱟᱠᱚ ᱢᱮᱱᱟᱜ ᱠᱚ ᱩᱱᱠᱩ ᱦᱚᱸ ᱚᱞᱚᱜ ᱯᱟᱲᱦᱟᱜ ᱠᱷᱚᱱ ᱵᱟᱦᱟᱨᱮ ᱧᱮᱞᱚᱜ ᱠᱟᱱ ᱜᱮᱭᱟ ᱜᱮᱭᱟ ᱾
ᱡᱟᱦᱟ ᱱᱟᱜ ᱧᱮᱞᱚᱜ ᱠᱟᱱ ᱜᱮᱭᱟ
ᱠᱟᱨᱚᱱ ᱫᱚ ᱦᱩᱭᱩᱜ ᱠᱟᱱᱟ ᱩᱱᱠᱩ ᱨᱮᱱ ᱡᱟᱦᱟᱸ ᱢᱮᱱᱟᱜ ᱠᱚᱣᱟ ᱮᱸᱜᱟᱛ ᱟᱯᱟᱛ ᱠᱚ ᱱᱩᱠᱩ ᱜᱮ ᱵᱩᱡᱷᱟᱹᱣ ᱮᱫ ᱛᱟᱠᱚᱣᱟ ᱡᱮ ᱱᱩᱠᱩ ᱠᱟᱹᱴᱤᱡ ᱠᱟᱹᱴᱤᱡ ᱜᱤᱫᱽᱨᱟᱹ ᱱᱩᱠᱩᱣᱟᱜ ᱩᱢᱮᱨ ᱫᱚ ᱱᱚᱝᱠᱟᱱ ᱩᱢᱮᱨ ᱠᱟᱱᱟ ᱱᱩᱠᱩ ᱫᱚ ᱥᱤᱠᱷᱱᱟᱹᱛ ᱮᱢᱚᱜ ᱞᱟᱹᱠᱛᱤ ᱠᱟᱱᱟ ᱥᱮ ᱱᱩᱠᱩ ᱤᱥᱠᱩᱞ ᱠᱚᱞ
ᱞᱟᱹᱠᱛᱤ ᱠᱟᱱᱟ ᱱᱚᱣᱟ ᱩᱱᱠᱩ ᱵᱩᱡᱷᱟᱹᱣᱮᱫ ᱠᱚᱣᱟ ᱡᱟᱦᱟᱸ ᱢᱮᱱᱟᱜ ᱠᱚᱣᱟ ᱚᱱᱟ ᱠᱟᱛᱮ ᱩᱱᱠᱩ ᱠᱟᱹᱴᱤᱡ ᱢᱟᱹᱭ ᱵᱟᱹᱵᱩ ᱛᱟᱠᱚ ᱤᱥᱠᱩᱞ ᱠᱚ ᱠᱚᱞ ᱠᱟᱢᱟ ᱠᱚ ᱟᱪᱪᱷᱟ ᱱᱚᱣᱟ ᱟᱨᱫᱟᱥ ᱛᱟᱦᱮᱱᱟ ᱟᱨ ᱩᱱᱠᱩ ᱪᱟᱞᱟᱣ ᱠᱟᱛᱮ ᱪᱮᱠᱟ ᱠᱚ ᱯᱟᱲᱦᱟᱜ ᱠᱟᱱᱟ ᱵᱟᱠᱚ ᱵᱟᱲᱟ ᱠᱟᱱᱟ ᱱᱚᱼᱚᱭ ᱛᱟᱦᱚᱞᱮ ᱫᱷᱮᱭᱟᱱ ᱛᱟᱦᱮᱱ ᱢᱟ ᱥᱮ ᱟᱨ ᱥᱚᱢᱚᱭ ᱚᱠᱛᱚ ᱨᱮ ᱩᱱᱠᱩ ᱜᱟᱹᱲᱤ ᱛᱮᱠᱚ ᱢᱟᱠᱚ ᱾
ᱮᱠᱟᱞ ᱮᱠᱟᱞ ᱟᱹᱰᱤ ᱥᱟᱹᱨᱤ ᱠᱟᱛᱷᱟ ᱡᱮ ᱠᱟᱹᱴᱤᱡ ᱩᱢᱮᱨ ᱨᱮᱱ ᱾ ᱩᱱᱠᱩ ᱨᱮᱱ ᱜᱟᱨᱡᱮᱱ ᱜᱮ ᱩᱱᱠᱩ ᱪᱮᱛᱟᱱ ᱨᱮ ᱡᱷᱚᱛᱚ ᱱᱤᱨᱵᱷᱚᱨᱥᱤᱞ ᱠᱟᱱᱟ ᱾ ᱡᱟᱨ ᱠᱟᱨᱚᱱ ᱛᱮ ᱩᱱᱠᱩ ᱫᱚ ᱱᱟᱜ ᱾ ᱥᱚᱴᱷᱤᱠ ᱢᱚᱛᱚ ᱵᱟᱝ ᱠᱚ ᱧᱮᱞᱮᱫ ᱠᱚᱛᱮ ᱚᱱᱟ ᱛᱮᱱᱟᱜ ᱚᱞᱚᱜ ᱯᱟᱲᱦᱟᱣ ᱠᱚ ᱵᱟᱹᱜᱤᱭ ᱫᱟ ᱟᱫᱷᱟ ᱫᱤᱱ ᱨᱮ
ᱦᱳᱭ
ᱛᱚ ᱟᱨ ᱢᱤᱫ ᱴᱮᱱ ᱧᱮᱞᱚᱜᱚᱜ ᱠᱟᱱᱟ ᱡᱮ ᱟᱹᱰᱤ ᱥᱟᱱᱛᱟᱲ ᱨᱮᱜᱮ ᱵᱤᱥᱤᱨ ᱵᱷᱟᱜ ᱠᱟᱹᱴᱤᱡ ᱩᱢᱮᱨ ᱨᱮᱜᱮ ᱟᱹᱰᱤ ᱩᱥᱟᱹᱨᱟ ᱠᱚ ᱵᱟᱯᱞᱟᱜ ᱠᱟᱱᱟ ᱱᱚᱣᱟ ᱵᱟᱵᱚᱫ ᱢᱤᱫ ᱵᱟᱨ ᱠᱟᱛᱷᱟ
ᱦᱳᱭ ᱛᱚ ᱵᱟᱯᱞᱟ ᱫᱚᱠᱚ ᱵᱟᱯᱞᱟᱜ ᱠᱟᱱ ᱜᱮᱭᱟ ᱠᱟᱹᱴᱤᱡ ᱩᱢᱮᱨ ᱠᱷᱚᱱ ᱜᱮ ᱱᱚᱣᱟ ᱫᱚ ᱦᱟᱸᱜ ᱟᱫᱚ ᱵᱟᱹᱲᱤᱡ ᱚᱨᱥᱚᱝ ᱥᱮᱴᱮᱨ ᱠᱟᱫᱟ ᱯᱷᱱᱛᱮ ᱡᱟᱦᱟᱸ ᱠᱚᱫᱚ ᱚᱱᱟ ᱮᱱᱮᱡ ᱰᱤᱡᱮ ᱮᱱᱮᱡ ᱥᱮᱨᱮᱧ ᱠᱚ ᱦᱩᱭᱩᱜ ᱠᱟᱱᱟ ᱚᱱᱟ ᱠᱚᱨᱮ ᱠᱚ ᱪᱟᱞᱟᱜ ᱠᱟᱱᱟ ᱠᱚ ᱟᱨ ᱵᱟᱹᱲᱛᱤ ᱚᱱᱟ ᱢᱩᱵᱷᱤ ᱠᱚᱠᱚ ᱧᱮᱞᱮᱫ ᱛᱟᱵᱚᱱᱟ ᱢᱳᱵᱟᱭᱤᱞ ᱠᱚᱨᱮ ᱡᱟᱦᱟᱨ ᱡᱚᱱ ᱱᱮ ᱛᱮ ᱱᱚᱣᱟ ᱯᱟᱹᱨᱥᱤ ᱵᱟᱹᱲᱤᱡ ᱚᱥᱚ ᱥᱚᱢᱯᱚᱫ ᱥᱮᱴᱮᱨᱚᱜ ᱠᱟᱱᱟ ᱠᱷᱟᱱ ᱟᱨ ᱥᱟᱶᱛᱮ ᱱᱤᱛᱚᱜ ᱚᱠᱛᱚ ᱠᱚ ᱥᱮᱴᱮ ᱨᱮᱱ ᱛᱟᱞᱟᱝ ᱦᱟᱸᱜ ᱱᱤᱭᱟᱹ ᱜᱮᱞᱟᱝ ᱨᱚᱯᱚᱲ ᱞᱟᱹᱜᱤᱫ ᱱᱤᱛᱚᱜ ᱫᱚ